ᱨᱮᱱᱟᱜ ᱯᱨᱚᱵ ᱞᱮᱢ ᱦᱩᱭᱩᱜ ᱠᱟᱱᱟ ᱚᱱᱟ ᱛᱮ
ᱱᱚᱜ ᱱᱟ ᱛᱮ ᱠᱟᱹᱴᱤ ᱭᱮᱱᱟ ᱤᱧ ᱦᱚᱸ ᱚᱱᱠᱟ ᱜᱤᱧ ᱵᱩᱡᱷᱟᱹᱣ ᱠᱮᱫᱟ ᱯᱟᱞᱮ
ᱦᱳᱭ ᱦᱳᱭ ᱦᱳᱭ ᱟᱫᱚ ᱱᱟᱜ ᱜᱟᱯᱟ ᱢᱟ ᱦᱩᱞ ᱢᱟᱦᱟ ᱠᱟᱱ ᱛᱟᱵᱚᱣᱟ
ᱦᱮᱸ ᱦᱮᱸ
ᱦᱮᱸ ᱟᱯᱮ ᱟᱛᱳ ᱥᱮ ᱠᱮᱞᱟᱵ ᱠᱚᱨᱮ ᱪᱮᱫ ᱞᱮᱠᱟ ᱥᱟᱯᱲᱟᱣ ᱦᱩᱭᱩᱜ ᱠᱟᱱᱟ ᱾
ᱟᱞᱮ ᱱᱤᱭᱟᱹ ᱟᱹᱛᱩ ᱨᱮ ᱢᱟ ᱱᱟᱦᱟᱜ ᱪᱮᱫ ᱤᱧ ᱞᱟᱹᱭᱟ ᱫᱟᱫᱟ ᱛᱷᱚᱲᱟ ᱠᱟᱹᱴᱤᱡ ᱞᱮ ᱞᱟᱦᱟ ᱢᱟᱪᱮᱫ ᱫᱚ ᱵᱟᱝ ᱜᱤ ᱦᱩᱭ ᱵᱟᱲᱟ ᱞᱮᱱᱟ ᱠᱟ ᱦᱩᱞ ᱢᱟᱦᱟ ᱠᱚ ᱫᱚ ᱟᱫᱚ ᱵᱟᱠᱚ ᱯᱟᱞᱚᱱ ᱵᱟᱲᱟ ᱭᱮᱫ ᱛᱟᱦᱮᱸᱜ-ᱟ ᱟᱞᱮ ᱟᱹᱛᱩ ᱥᱩᱯᱩᱨ ᱥᱩᱯᱩᱨ ᱡᱟᱦᱟᱸ ᱴᱚᱞᱟ ᱠᱚ ᱢᱮᱱᱟᱜᱼᱟ ᱱᱟᱦᱟᱜ ᱚᱱᱟ ᱠᱚᱨᱮ ᱫᱚ ᱠᱚ ᱯᱟᱞᱚᱱ ᱵᱟᱲᱟᱭᱟ ᱵᱟᱲᱟᱭ ᱜᱮᱭᱟ ᱦᱮᱸ ᱵᱟᱲᱟᱭ ᱜᱮᱭᱟ ᱚ ᱟᱞᱮ ᱦᱚᱸᱛᱷᱚᱲᱟ ᱜᱮ ᱥᱟᱭᱤᱰ ᱨᱮᱱᱟᱜ ᱢᱤᱫ ᱟᱛᱳ ᱨᱮ ᱱᱮᱣᱛᱟ ᱞᱮ ᱧᱟᱢ ᱟᱠᱟᱫᱟ ᱚᱸᱰᱮ ᱞᱮ ᱪᱟᱞᱟᱜᱼᱟ ᱱᱟᱦᱟᱜ ᱠᱟᱛᱷᱟ ᱫᱚ ᱱᱚᱝᱠᱟ ᱦᱩᱭ ᱟᱠᱟᱱᱟ ᱟᱞᱮ ᱟᱹᱛᱳ ᱫᱚ ᱛᱷᱟ ᱴᱤᱡ ᱧᱚᱜ ᱜᱮᱭᱟ
ᱦᱩᱸ
ᱟᱨ ᱠᱟ ᱛᱮ ᱫᱚ ᱵᱟᱝ ᱦᱩᱭᱩᱜ ᱠᱟᱱᱟ ᱟᱫᱚ ᱡᱚᱢ ᱡᱚᱢᱟᱜ ᱜᱮ ᱵᱩᱡᱷᱟᱹᱜ ᱠᱟᱱᱟ ᱡᱟᱦᱟᱸ ᱡᱮ ᱦᱮᱛᱩ ᱦᱩᱞ ᱢᱟᱦᱟᱸ ᱫᱚ
ᱦᱩ ᱟᱞᱮ ᱱᱚᱛᱮ ᱫᱚ ᱚᱱᱟ ᱫᱚ ᱯᱮᱨᱟᱭ ᱟᱹᱛᱩ ᱟᱹᱛᱩ ᱜᱮ ᱦᱩᱭᱩᱜᱼᱟ ᱯᱨᱚᱛᱮᱠ ᱠᱮᱞᱟᱵᱽ ᱨᱮ ᱦᱩᱭᱩᱜᱼᱟ ᱚᱱᱟ ᱫᱚ ᱚᱱᱠᱟ ᱵᱷᱟᱜᱤ ᱜᱮ ᱠᱚ ᱢᱟᱱᱟᱣᱟ ᱢᱟᱱᱮ ᱟᱹᱛᱩ ᱨᱮᱱ ᱡᱟᱦᱟᱸᱭ ᱡᱮ ᱢᱮᱱᱟᱜ ᱟᱠᱟᱫ ᱠᱚ ᱠᱚᱣᱟ ᱦᱚᱲ ᱠᱚ ᱡᱷᱚᱛᱚ ᱜᱮ ᱚᱱᱟ ᱯᱷᱳᱴᱳ ᱨᱮ ᱵᱟᱦᱟ ᱠᱚ ᱦᱚᱸ ᱵᱟᱦᱟ ᱢᱟᱞᱟ ᱠᱚ ᱟᱨᱟᱣᱟ ᱟᱨ ᱩᱱᱠᱤ ᱱᱟᱜ ᱩᱭᱦᱟᱹᱨ ᱫᱤᱥᱟᱹ ᱞᱟᱹᱜᱤᱫ ᱛᱮ ᱱᱮᱦᱚᱨ ᱟᱠᱚ ᱟᱨ ᱟᱴᱷᱨᱚᱥᱚ ᱯᱚᱧᱪᱟᱱᱚ ᱥᱟᱞ ᱨᱮ ᱪᱮᱫ ᱞᱮᱠᱟ ᱛᱮ ᱥᱟᱱᱛᱟᱲ ᱟᱨ ᱱᱩᱠᱩ ᱤᱝᱜᱨᱮᱡᱽ ᱠᱚ ᱢᱩᱫᱽ ᱨᱮ ᱛᱩᱯᱩᱜ ᱛᱟᱯᱟᱢ ᱦᱩᱭ ᱞᱮᱱᱟ ᱚᱱᱟ ᱠᱚ ᱜᱮ ᱵᱤᱱᱛᱤ ᱛᱟᱞᱟ ᱛᱮ ᱜᱟᱹᱠᱷᱩ ᱲᱤᱭᱟᱹ ᱚᱱᱠᱟᱱ ᱯᱟᱹᱦᱤᱞ ᱦᱚᱲ ᱠᱚ ᱟᱫᱚᱜ ᱚᱸᱰᱮ ᱠᱚ ᱞᱟᱹᱭ ᱥᱚᱫᱚᱨᱟ
ᱦᱩᱸ ᱦᱩᱸ
ᱟᱨ ᱵᱟᱹᱲᱛᱤ ᱠᱟᱭ ᱛᱮ ᱫᱚ ᱣᱟ ᱮ ᱢᱟᱱᱮ ᱯᱟᱹᱴᱷᱩᱣᱟᱹ ᱠᱚ ᱥᱟᱞᱟᱜ ᱢᱟᱹᱭ ᱵᱟᱹᱵᱩ ᱠᱚ ᱥᱟᱞᱟᱜ ᱵᱷᱟᱹᱜᱤ ᱱᱚᱣᱟ ᱫᱚ ᱦᱩᱭᱩᱜᱼᱟ᱾ ᱩᱱᱠᱩ ᱢᱟᱪᱮᱫ ᱢᱟᱪᱮ ᱛᱟᱹᱱᱤ ᱠᱚ ᱠᱚ ᱛᱟᱦᱮᱱ ᱟ ᱟᱨ
ᱦᱩᱸ ᱦᱩᱸ
ᱟᱸᱢ ᱢᱟᱞᱟ ᱵᱟᱦᱟ ᱢᱟᱞᱟ ᱟᱨᱟᱣ ᱠᱟᱛᱮᱫ ᱮᱸ ᱼᱼ ᱩᱱᱠᱤᱱᱟᱜ ᱢᱩᱴᱷᱟᱹᱱ ᱨᱮ ᱚᱱᱟ ᱵᱚᱸᱜᱟ ᱠᱚ ᱦᱩᱭ ᱠᱟᱛᱮᱫ, ᱟᱫᱚᱼᱼ ᱡᱟᱦᱟᱸ ᱡᱮ ᱩᱱᱠᱤᱱᱟᱜ ᱦᱩᱞ ᱤᱫᱤ ᱠᱟᱛᱮᱫ ᱟᱫᱚ ᱱᱟᱴᱚᱠᱚ, ᱰᱨᱟᱢᱟ ᱠᱚᱼᱼ ᱚᱱᱟ ᱦᱩᱰᱤᱧᱼᱼ ᱢᱟᱪᱷᱟ ᱜᱟᱭᱟᱱ ᱡᱟᱛᱮ ᱦᱚᱲ ᱠᱚ ᱵᱩᱡᱷᱟᱹᱣ ᱫᱟᱲᱮᱭᱟᱜᱼᱼ ᱟᱨ ᱯᱚᱧᱪᱟᱱᱱᱚ ᱥᱟᱞ ᱨᱮᱫᱚ ᱱᱚᱝᱠᱟ ᱦᱩᱞ ᱦᱩᱭ ᱞᱮᱱ ᱛᱟᱦᱮᱸᱫ᱾
ᱟᱪᱪᱷᱟ ᱟᱞᱮ ᱱᱚᱛᱮ ᱦᱚᱸ ᱡᱩᱫᱤ ᱟᱞᱚᱪᱱᱟ ᱞᱮᱠᱷᱟ ᱚᱱᱠᱟᱱ ᱠᱟᱛᱷᱟ ᱦᱚᱸ ᱦᱩᱭᱩᱜ ᱜᱮᱭᱟ ᱠᱤᱱᱛᱩ ᱢᱤᱫᱴᱮᱡ ᱡᱤᱱᱤᱥ ᱞᱟᱦᱟ ᱢᱟᱪᱷᱤ ᱚᱠᱼᱼ ᱠᱷᱳᱜ ᱠᱟᱱ ᱛᱟᱦᱮᱸᱜ-ᱟ ᱟᱞᱮ ᱱᱚᱣᱟ ᱱᱟᱠᱷᱟ ᱴᱚᱴᱷᱟ ᱴᱚᱴᱷᱟ ᱨᱮ᱾ ᱡᱮ ᱱᱷᱟᱜ ᱱᱚᱣᱟ ᱦᱩᱞ ᱢᱟᱦᱟ ᱡᱟᱦᱟᱸ ᱯᱚᱨᱚᱵᱽ ᱢᱟᱱᱟᱣ ᱫᱤᱱ ᱨᱮᱼᱼ ᱠᱤᱪᱷᱩ ᱠᱤᱪᱷᱩ ᱡᱟᱭᱜᱟᱨᱮ ᱱᱚᱝᱠᱟ ᱦᱩᱭᱩᱜ ᱠᱟᱱ ᱛᱟᱦᱮᱸᱜ-ᱟ ᱡᱟᱦᱟᱸ ᱫᱚ ᱚᱨᱠᱮᱥᱴᱨᱟ ᱡᱟᱛᱨᱟ ᱜᱟᱣᱱᱟ ᱠᱚ ᱠᱩ ᱦᱩᱭ ᱵᱟᱲᱟ ᱦᱚᱪᱚᱭᱮᱫ ᱠᱟᱱ ᱛᱟᱸᱦᱮᱜ-ᱟ᱾ ᱦᱮᱸ, ᱟᱫᱚ ᱯᱚᱨᱚᱵᱚᱨᱛᱤ ᱨᱮᱱᱟᱜ ᱠᱤᱪᱷᱩ ᱫᱤᱱ ᱠᱷᱚᱱ ᱦᱟᱸᱜ ᱵᱚᱱᱫᱚ ᱟᱠᱟᱱᱟ ᱱᱤᱛᱚᱜ ᱡᱮ ᱚᱱᱟᱼᱼ ᱚᱨᱜᱮᱥᱴᱨᱟ ᱡᱟᱛᱨᱟ ᱚᱱᱟ ᱠᱚᱫᱚ ᱟᱹᱰᱤ ᱠᱚ ᱠᱚᱢ ᱟᱠᱟᱜ-ᱟ ᱱᱤᱛᱚᱜ ᱟᱯᱟᱛᱚᱛᱚ ᱡᱚᱛᱚᱼᱼ ᱠᱚᱠᱩ ᱧᱮᱞᱚᱜ-ᱟ ᱟᱨ ᱞᱟᱦᱟ ᱢᱟᱪᱷᱤ ᱫᱚ ᱱᱷᱟᱜ ᱛᱚ ᱱᱚᱝᱠᱟ ᱛᱮᱫᱚ ᱱᱚᱝᱠᱟ ᱜᱟᱞᱢᱟᱨᱟᱣ ᱢᱤᱫᱴᱟᱹᱝ ᱥᱚᱠ
ᱟᱸ ᱠᱩ ᱱᱚᱜ-ᱚᱭ ᱡᱮᱼᱼ
ᱦᱩᱸ ᱦᱳᱭ ᱢᱤᱫ ᱫᱷᱟᱨᱮ ᱚᱰᱳᱠᱚᱜ ᱵᱤᱱ ᱯᱨᱚᱵᱞᱮᱢᱮᱫ ᱛᱟᱵᱤᱱᱟᱭ ᱴᱟᱣᱟᱨ ᱨᱮᱱᱟᱜ᱾ ᱦᱮᱞᱳ ᱞᱟᱹᱭᱮᱫᱟᱹᱧ ᱢᱤᱫ ᱥᱟᱭᱤᱰ ᱧᱚᱜ ᱵᱟᱭ ᱧᱟᱢᱮᱫ ᱛᱟᱹᱵᱤᱱᱟᱭ᱾ ᱦᱮᱞᱳ